ᱟᱹᱵ ᱦᱮᱞᱳᱣ ᱨᱚᱲ ᱟᱸᱡᱚᱢᱚᱜ ᱠᱟᱱ ᱛᱤᱧᱟᱹ ᱛᱚ ᱥᱟᱯᱷᱟ ᱥᱟᱯᱷᱤ ᱯᱩᱨᱟᱹ
ᱞᱟᱹᱭ ᱫᱟᱹᱞᱤᱧ ᱡᱮ ᱨᱚᱲ ᱠᱚ ᱟᱸᱡᱚᱢᱚᱜ ᱠᱟᱱᱟ ᱴᱷᱤᱠ ᱴᱷᱟᱠ
ᱦᱮᱸ ᱴᱷᱤᱠ ᱴᱷᱟᱠ ᱜᱮ ᱡᱚᱢᱚᱜ ᱠᱟᱱᱟ ᱟᱹᱞᱤᱧᱟᱜ ᱨᱚᱲ
ᱛᱮ ᱨᱚᱲ ᱵᱟᱵᱮᱱ ᱟᱸᱡᱚᱢ ᱫᱟ ᱦᱮᱸ ᱟᱵᱮᱱᱟᱜ ᱦᱚᱸ ᱴᱷᱤᱠ ᱴᱷᱟᱠ ᱜᱮ ᱟᱸᱡᱚᱢᱚᱜ ᱠᱟᱱᱟ
ᱟᱡᱚᱢ
ᱦᱮᱸ ᱦᱮᱸ ᱟᱸᱡᱚᱢᱚᱜ ᱠᱟᱱᱟ ᱟᱵᱤᱱᱟᱜ ᱦᱚᱸ
ᱛᱮᱥᱞᱚᱢᱤᱧ
ᱟᱞᱮ ᱥᱮᱫ ᱫᱚ ᱫᱟᱜ ᱫᱚ ᱫᱟᱜ ᱡᱟᱹᱲᱤᱭ ᱮᱫ ᱠᱟᱱᱟ ᱢᱮᱱᱠᱷᱟᱱ ᱱᱚᱝᱠᱟ ᱪᱟᱥ ᱞᱟᱜᱟᱣ ᱞᱮᱠ ᱠᱟᱛ ᱫᱚ ᱩᱱᱟᱹᱜ ᱵᱚᱲᱚ ᱫᱚ ᱵᱟᱭ ᱫᱟᱜ ᱡᱟᱹᱲᱤ ᱠᱟᱫᱟ ᱟᱯᱮ ᱥᱮᱫ ᱜᱮ
ᱟᱞᱮ ᱥᱮᱫ ᱫᱚ ᱦᱮᱸ ᱵᱷᱟᱜᱮ ᱫᱟᱜ ᱡᱟᱹᱲᱤᱭ ᱠᱟᱫᱟᱭ ᱨᱚᱦᱚᱭ ᱠᱚᱠᱚ ᱟᱨᱟᱢᱵᱚ ᱟᱠᱟᱜ-ᱟ ᱠᱷᱮᱛ ᱨᱮ ᱥᱤ ᱦᱚᱸ ᱪᱟᱞᱟᱜ ᱠᱟᱱ ᱜᱮ ᱛᱟᱞᱮᱭᱟ
ᱟᱪᱪᱷᱟ ᱟᱹᱰᱤ ᱱᱟᱯᱟᱭ ᱛᱟᱦᱚᱞᱮ ᱢᱚᱴᱟ ᱢᱩᱴᱤ ᱵᱷᱟᱜᱮ ᱜᱮ ᱫᱟᱜ ᱡᱟᱹᱲᱤ ᱠᱟᱫᱟ ᱵᱟᱝ
ᱦᱮᱸ ᱟᱞᱮ ᱥᱮᱫ ᱫᱚ ᱢᱚᱴᱟ ᱢᱩᱴᱤ ᱵᱷᱟᱜᱤ ᱜᱮ
ᱚ ᱟᱨ ᱫᱟᱜ ᱠᱩ ᱨᱮᱱᱟᱜ ᱵᱮᱵᱚᱥᱛᱟ ᱠᱚ ᱢᱮᱱᱟᱜ ᱛᱟᱯᱮᱭᱟ ᱥᱮ ᱠᱮᱱᱮᱞ ᱠᱚ ᱥᱮᱞᱚ ᱠᱩ
ᱠᱮᱱᱮᱞ ᱢᱮᱱᱟᱜ ᱛᱟᱞᱮᱭᱟ ᱢᱤᱫᱴᱟᱝ ᱫᱟᱜ ᱠᱚ ᱨᱮᱱᱟᱜ ᱵᱮᱵᱚᱥᱛᱷᱟ ᱮᱢᱱᱤ ᱥᱟᱵᱢᱟᱨᱥᱟᱞ ᱠᱚᱫᱚ ᱵᱟᱹᱱᱩᱜ ᱛᱟᱞᱮᱭᱟ ᱚᱠᱟ ᱵᱮᱵᱚᱥᱛᱷᱟ ᱠᱚᱫᱚ
ᱟᱪᱪᱷᱟ ᱡᱚᱫᱤᱭᱳ ᱟᱨᱠᱤ ᱡᱩᱫᱤᱭᱳ ᱤᱱᱠᱟ ᱛᱷᱚᱲᱟ ᱛᱷᱚᱲᱟᱭ ᱫᱟᱜᱟ ᱛᱟᱦᱚᱞᱮ ᱠᱮᱱᱮᱞ ᱠᱚ ᱨᱮᱱᱟᱜ ᱫᱟᱜ ᱛᱮᱜᱮ ᱯᱮ ᱪᱟᱥᱟ
ᱦᱮᱸ ᱜᱚᱝᱠᱮ
ᱟᱪᱪᱷᱟ ᱟᱹᱰᱤ ᱱᱟᱯᱟᱭ ᱜᱮᱛᱚ ᱟᱞᱮ ᱥᱮᱫ ᱫᱚ ᱦᱟᱸᱜ ᱟᱞᱮ ᱢᱟ ᱥᱮᱨᱢᱟ ᱫᱟᱜ ᱡᱟᱹᱲᱤ ᱵᱷᱚᱨᱥᱟ ᱜᱮ ᱟᱨ ᱫᱟᱜ ᱠᱚ ᱨᱮᱱᱟᱜ ᱵᱮᱵᱚᱥᱛᱷᱟ ᱱᱚᱝᱠᱟ ᱠᱮᱱᱮᱞ ᱠᱚᱫᱚ ᱦᱟᱜ ᱵᱟᱹᱱᱩᱜ ᱛᱟᱞᱮ ᱜᱮᱭᱟ᱾ ᱟᱪᱪᱷᱟ ᱜᱚᱝᱠᱮ ᱟᱯᱮ ᱛᱤᱱᱟᱹᱜ ᱡᱚᱠᱷᱟ ᱯᱮ ᱪᱟᱥᱟ ᱱᱚᱣᱟ ᱱᱚᱣᱟ ᱥᱮᱨᱢᱟ ᱫᱟᱜ ᱡᱟᱹᱲᱤ ᱵᱩᱨᱥᱟ ᱜᱮ ᱥᱮ ᱫᱷᱚᱨᱚᱱ ᱥᱚᱢᱚᱭ ᱯᱮ ᱪᱟᱥ ᱜᱮᱭᱟ
ᱵᱟᱝ ᱜᱚᱝᱠᱮ ᱟᱞᱮ ᱫᱚ ᱱᱚᱣᱟ ᱥᱮᱨᱢᱟ ᱫᱟᱜ ᱡᱟᱹᱲᱤ ᱵᱷᱚᱨᱥᱟ ᱜᱮᱞᱮ ᱪᱟᱥ ᱜᱮᱭᱟ
ᱟᱨ ᱢᱤᱫ ᱴᱮᱡ ᱫᱷᱚᱨᱚᱱ ᱠᱚᱨᱮ ᱠᱚ ᱪᱟᱥ ᱜᱮᱭᱟ ᱛᱚ ᱱᱚᱣᱟ ᱫᱷᱚᱨᱚᱱ ᱨᱮᱫᱚ ᱛᱟᱦᱚᱞᱮ ᱟᱯᱮ ᱫᱚ ᱵᱟᱝ ᱯᱮ ᱪᱟᱥ ᱜᱮᱭᱟ
ᱵᱟᱝ ᱜᱚᱝᱠᱮ ᱟᱞᱮ ᱫᱚ ᱵᱟᱞᱮ ᱪᱟᱥ ᱜᱮᱭᱟ ᱫᱷᱚᱨᱚᱱ ᱠᱚᱨᱮ ᱫᱚ ᱟᱨ ᱱᱤᱝᱠᱟᱹ ᱠᱮᱱᱮᱞ ᱨᱮᱦᱚᱸ ᱩᱱᱥᱩ ᱫᱟᱜ ᱫᱚ ᱵᱟᱝ ᱦᱤᱡᱩᱜ ᱜᱮᱭᱟ ᱛᱚ ᱫᱟᱜ ᱨᱮᱱᱟᱜ ᱫᱚᱢᱮ ᱵᱟᱝ ᱧᱟᱢᱚᱜ-ᱟ
ᱚ ᱟᱪᱪᱷᱟ ᱫᱟᱜ ᱠᱚ ᱨᱮᱱᱟᱜ ᱟᱱᱟᱴ ᱮᱴᱠᱮᱴᱚᱬᱮ ᱢᱮᱱᱟᱜ ᱠᱷᱟᱹᱛᱤᱨ ᱜᱮ ᱱᱚᱣᱟ ᱥᱮᱨᱢᱟ ᱡᱟᱹᱲᱤ ᱵᱷᱚᱨᱥᱟ ᱜᱮᱯᱮ ᱪᱟᱥ ᱜᱮᱭᱟ
ᱦᱮᱸ ᱜᱚᱝᱠᱮ
ᱟᱡ ᱪᱷᱟᱢᱟᱭᱮ ᱮᱠᱷᱚᱱᱟ ᱪᱟᱥ ᱠᱟᱹᱢᱤ ᱫᱚ ᱢᱟᱱᱮ ᱟᱞᱮᱮᱥᱮᱫ ᱢᱟ ᱱᱚᱝᱠᱟ ᱴᱨᱟᱠᱴᱟᱨ ᱠᱚᱛᱮ ᱠᱚ ᱥᱤ ᱵᱟᱲᱟᱭᱮᱫ ᱠᱟᱱᱟ ᱟᱯᱮ ᱥᱮᱫ ᱫᱚ ᱪᱤ ᱠᱟ ᱱᱚᱣᱟ ᱴᱟᱠ ᱛᱟᱠᱚ ᱜᱮ ᱥᱮ ᱟᱨᱚ ᱱᱟᱦᱮᱞ ᱛᱮᱦᱚᱸ ᱠᱚ ᱥᱤ ᱵᱟᱲᱟᱜ ᱠᱟᱱ ᱜᱮᱭᱟ
ᱵᱟᱝ ᱜᱚᱝᱠᱮ ᱱᱮᱛᱟᱨ ᱫᱚ ᱛᱚ ᱴᱟᱠᱴᱟᱨ ᱠᱚᱜᱮ ᱥᱤ ᱵᱟᱲᱟᱭᱮᱫᱟ ᱠᱚ ᱱᱟᱦᱮᱞ ᱠᱚ ᱱᱟᱦᱮᱞ ᱠᱚᱢᱟ ᱵᱟᱝᱜᱮ ᱧᱮᱞᱚᱜ ᱠᱟᱱᱟ
ᱟᱫ ᱪᱟᱵᱟ ᱞᱮᱠᱟ ᱜᱮ ᱥᱮ ᱪᱮᱫ
ᱦᱮᱸ ᱜᱚᱝᱠᱮ ᱟᱫ ᱪᱟᱵᱟ ᱞᱮᱠᱟ ᱜᱮ ᱱᱟᱦᱮᱞ ᱠᱚᱫᱚ
ᱟᱞᱮ ᱥᱮᱫ ᱫᱚ ᱡᱩᱫᱤᱭᱳ ᱢᱮᱱᱟᱜᱼᱟ ᱜᱚᱝᱠᱮ ᱛᱚ ᱡᱟᱦᱟᱸ ᱠᱚᱨᱮ ᱴᱟᱠᱴᱟᱨ ᱠᱚ ᱵᱟᱝ ᱟᱪᱩᱨᱚᱜ ᱜᱮᱭᱟ ᱪᱷᱳᱴᱳ ᱪᱷᱳᱴᱳ ᱠᱷᱮᱛ ᱛᱟᱦᱚᱞᱮ ᱚᱱᱟ ᱠᱚᱨᱮ ᱫᱚ ᱱᱟᱦᱮᱞ ᱛᱮᱜᱮ ᱞᱮ ᱥᱤ ᱥᱮ ᱵᱟᱲᱟᱭᱮᱫ ᱠᱟᱱᱟ
ᱦᱩᱸ ᱟᱨ ᱱᱚᱣᱟ ᱦᱩᱲᱩ ᱠᱚ ᱵᱟᱛ ᱠᱮᱛᱮ ᱟᱨᱚ ᱪᱤᱜ ᱠᱩᱯᱮ ᱪᱟᱥ ᱜᱮᱭᱟ
ᱦᱩᱲᱩ ᱠᱚ ᱵᱟᱫ ᱠᱟᱛᱮᱜ ᱛᱩᱲᱤ ᱠᱚ ᱛᱤᱞᱢᱤᱧ
ᱟᱪᱪᱷᱟ ᱟᱪᱪᱷᱟ ᱱᱚᱣᱟ ᱥᱚᱵᱡᱤ ᱠᱩ
ᱥᱚᱵᱡᱤ ᱠᱩ ᱵᱮᱸᱜᱟᱲ ᱟᱹᱞᱩ ᱠᱩᱸᱫᱽᱨᱤ ᱵᱷᱚᱨᱵᱷᱚᱴᱤ
ᱢᱟᱱᱮ ᱱᱚᱣᱟ ᱥᱚᱵᱡᱤ ᱠᱚ ᱫᱚᱻ ᱠᱷᱟᱹᱞᱤ ᱡᱚᱢ ᱢᱚᱛᱚᱧ ᱜᱮ ᱥᱮ ᱟᱨᱚᱯᱮ ᱟᱠᱷᱨᱤᱧ ᱜᱮᱭᱟ
ᱵᱟ ᱟᱹᱠᱷᱨᱤᱧ ᱞᱟᱹᱜᱤᱫ ᱦᱚᱸᱞᱮ ᱪᱟᱥ ᱜᱮᱭᱟ
ᱟᱪᱪᱷᱟ ᱟᱪᱪᱷᱟ ᱛᱟᱦᱞᱮ ᱥᱚᱵᱡᱤ ᱪᱟᱥ ᱠᱚᱫᱚ ᱢᱚᱴᱟ ᱢᱩᱴᱤ ᱵᱷᱟᱜᱮ ᱜᱮ ᱦᱩᱭᱩᱜ ᱛᱟᱯᱮᱭᱟ
ᱦᱮᱸ ᱜᱚᱝᱠᱮ ᱟᱞᱮᱥᱮᱫ ᱱᱚᱛᱮ ᱥᱚᱵᱡᱤ ᱪᱟᱥ ᱫᱚ ᱟᱹᱰᱤ ᱵᱷᱟᱜᱤ ᱜᱮ ᱦᱩᱭᱩᱜ ᱜᱮᱭᱟ
ᱟᱹᱰᱤ ᱱᱟᱯ ᱟᱹᱰᱤ ᱱᱟᱯᱟᱭ ᱛᱟᱦᱞᱮ ᱟᱞᱮ ᱥᱮᱫ ᱢᱟ ᱚᱝᱠᱟ ᱞᱮᱠᱟ ᱫᱟᱜ ᱠᱚᱨᱮᱱᱟᱜ ᱟᱱᱟᱴ ᱠᱷᱟᱹᱛᱤᱨ ᱜᱮ ᱚᱲᱟᱜ ᱨᱮ ᱡᱚᱢ ᱥᱩᱢᱩᱝ ᱜᱮᱞᱮ ᱪᱟᱥ ᱟ ᱵᱟᱠᱷᱟᱡ ᱟᱠᱷᱨᱤᱧ ᱠᱚ ᱫᱚ ᱵᱟᱝᱜᱮ
ᱵᱟᱝ ᱜᱚᱝᱠᱮ ᱟᱞᱮ ᱥᱮᱫ ᱫᱚ ᱟᱠᱷᱨᱤᱧ ᱞᱮᱠᱟ ᱦᱚᱸ ᱟᱨ ᱡᱚᱢ ᱞᱮᱠᱟ ᱦᱚᱸ
ᱟᱪᱪᱷᱟ ᱟᱹᱰᱤ ᱱᱟᱯᱟᱭ ᱛᱟᱦᱞᱮ ᱟᱫᱚ ᱟᱹᱠᱷᱨᱤᱧ ᱫᱚ ᱢᱟᱱᱮ ᱦᱟᱴ ᱯᱮ ᱤᱫᱤᱭ ᱜᱮᱭᱟ ᱥᱮ ᱯᱟᱹᱭᱠᱟᱹᱨᱤ ᱯᱮ ᱮᱢᱟ ᱠᱚᱣᱟ
ᱜᱚᱝᱠᱮ ᱫᱤᱱ ᱫᱚ ᱦᱟᱴ ᱢᱟ ᱵᱟᱝ ᱦᱩᱭᱩᱜ ᱜᱮᱭᱟ ᱢᱟᱡᱽᱜᱮ ᱯᱟᱹᱭᱠᱟᱹᱨ ᱦᱚᱸ ᱮᱢ ᱦᱩᱭᱩᱜ ᱜᱮᱭᱟ
ᱚ ᱟᱪᱪᱷᱟ ᱯᱟᱹᱭᱠᱟᱹᱨᱤ ᱯᱮ ᱮᱢᱟ ᱠᱚᱣᱟ ᱵᱤᱥᱤ ᱫᱚ ᱵᱟᱝ
ᱦᱮᱸ
ᱟᱨ ᱱᱤᱛᱚᱜ ᱦᱩᱲᱩ ᱠᱚ ᱢᱟᱦᱟᱸᱜ ᱛᱟᱦᱚᱞᱮ ᱪᱤᱫ ᱦᱩᱲᱩ ᱠᱚ ᱵᱮᱥᱤ ᱯᱮ ᱪᱟᱥᱮᱫ ᱠᱟᱱᱟ ᱟᱯᱮ ᱫᱚ ᱮᱠᱷᱚᱱ ᱫᱚ ᱧᱩᱛᱩᱢ ᱵᱟᱲᱟᱭ ᱢᱮᱱᱟᱜᱼᱟ
ᱧᱩᱛᱩᱢ ᱫᱚ ᱥᱚᱨᱱᱚ ᱦᱩᱲᱩ ᱵᱮᱥᱤ ᱠᱚ ᱪᱟᱥ ᱜᱮᱛᱟ ᱞᱮᱭᱟ ᱱᱚᱛᱮ ᱫᱚ
ᱟᱞᱮᱥᱮ ᱦᱚᱸ ᱜᱚᱝᱠᱮ ᱱᱚᱣᱟ ᱥᱚᱨᱱᱚ ᱟᱨ ᱞᱚᱞᱞᱟᱴ ᱜᱮ ᱵᱮᱥᱤ ᱠᱚ ᱪᱟᱥ ᱜᱮᱭᱟ ᱟᱨ ᱥᱮᱛᱟᱜ ᱠᱷᱚᱱᱟᱜ ᱮᱱᱟᱱ ᱠᱷᱟᱹᱛᱤᱨ ᱫᱟᱜ ᱡᱟᱛᱮ ᱠᱚᱢ ᱫᱟᱜ ᱛᱮ ᱦᱩᱭᱩᱜ ᱢᱟ ᱚᱱᱟ ᱠᱷᱟᱹᱛᱤᱨ ᱱᱚᱣᱟ ᱜᱮᱠᱚ ᱪᱟᱥ ᱜᱮᱭᱟ ᱾ ᱦᱳᱭ ᱟᱨ ᱢᱤᱫᱴᱮᱜ ᱚᱱᱟ ᱵᱮᱠᱤ ᱡᱟᱭᱜᱟ ᱨᱮᱥᱮ ᱚᱱᱟ ᱦᱩᱲᱩ ᱞᱮ ᱪᱟᱥ ᱜᱮᱭᱟ ᱮᱠᱷᱚᱱ ᱛᱚ ᱫᱚᱢᱮ ᱦᱚᱸᱭᱟᱭ ᱟᱫᱚᱢ ᱥᱚᱢᱚᱭ ᱢᱟ ᱚᱱᱟ ᱠᱷᱟᱹᱛᱤᱨ ᱦᱩᱲᱩ ᱠᱚ ᱥᱚᱠᱛᱚ ᱛᱟᱦᱮᱱᱟ ᱵᱟᱝ ᱵᱷᱤᱫᱟᱹᱲ ᱦᱚᱫᱚᱜᱼᱟ ᱚᱱᱟ ᱦᱩᱲᱩ ᱞᱮ ᱪᱟᱥ ᱜᱮᱭᱟ ᱾
ᱵᱤᱵᱤ ᱮᱜᱟᱨᱚ ᱦᱮᱸ ᱜᱚᱝᱠᱮ ᱟᱞᱮ ᱱᱚᱛᱮ ᱦᱚᱸ ᱵᱤᱵᱤ ᱮᱜᱟᱨᱚ ᱠᱚ ᱪᱟᱥ ᱜᱮᱭᱟ
ᱟᱪᱪᱷᱟ ᱟᱪᱪᱷᱟ ᱜᱚᱝᱠᱮ ᱫᱟᱜ ᱡᱟᱹᱯᱩᱫ ᱨᱮ ᱛᱟᱦᱚᱞᱮ ᱱᱩᱠᱩ ᱮᱠᱷᱚᱱ ᱢᱟ ᱜᱚᱝᱜᱷᱟ ᱠᱚ ᱠᱟᱴᱠᱚᱢ ᱠᱚᱠᱚ ᱚᱰᱩᱠᱮᱜ ᱜᱮᱭᱟ ᱱᱩᱠᱩ ᱠᱚᱫᱚ ᱠᱚ ᱩᱰᱩᱠᱚᱜ ᱠᱟᱱ ᱜᱮᱭᱟ ᱥᱮ ᱵᱟᱝ?
ᱦᱮᱸ ᱜᱚᱝᱠᱮ ᱩᱰᱩᱠᱚᱜ ᱠᱟᱱ ᱜᱮᱭᱟ ᱾ ᱜᱚᱝᱜᱷᱟ ᱫᱚᱢᱮ ᱠᱚ ᱧᱮᱞᱚᱜ ᱠᱟᱱᱟ, ᱠᱟᱴᱠᱚᱢ ᱫᱚ ᱩᱱᱟᱹᱜ ᱵᱟᱠᱚ ᱧᱮᱞᱚᱜ ᱠᱟᱱᱟ ᱾ ᱞᱟᱦᱟᱛᱮ ᱫᱚᱢᱮ ᱞᱟᱦᱟᱛᱮ ᱫᱚᱢᱮ ᱠᱟᱴᱠᱚᱢ ᱠᱚ ᱧᱮᱞᱚᱜ ᱛᱟᱦᱮᱸ ᱜᱚᱢᱠᱮ ᱱᱮᱛᱟᱨ ᱫᱚ ᱠᱟᱴᱠᱚᱢ ᱦᱚᱸ ᱩᱱᱟᱹᱜ ᱵᱟᱠᱚ ᱧᱮᱞᱚᱜ ᱠᱟᱱᱟ ᱾ ᱜᱚᱸᱝᱜᱷᱟ ᱠᱚᱫᱚ ᱢᱮᱱᱟᱜ ᱠᱚᱜᱮᱭᱟ ᱾
ᱛᱟᱦᱮᱞᱮ ᱩᱱᱠᱩ ᱜᱚᱝᱜᱷᱟ ᱫᱚ ᱢᱟᱱᱮ ᱚᱠᱟ ᱞᱮᱠᱟ ᱵᱷᱟᱵ ᱛᱮᱯᱮ ᱡᱚᱢ ᱠᱚᱜᱮᱭᱟ ᱟᱯᱮ ᱫᱚ? ᱵᱷᱟᱹᱡᱤ ᱠᱟᱛᱮᱜ, ᱞᱮᱴᱚ ᱠᱟᱛᱮᱜ, ᱪᱤᱜᱠᱟ ᱵᱷᱟᱵ ᱛᱮ?
ᱵᱷᱟᱹᱡᱤ ᱠᱟᱛᱮᱜ ᱵᱷᱟᱜᱤ ᱞᱮᱠᱟ ᱯᱩᱨᱟᱹ ᱥᱟᱯᱷᱟ ᱠᱟᱛᱮᱜ, ᱵᱷᱟᱹᱡᱤ ᱠᱟᱛᱮᱜ ᱡᱚᱢ ᱾
ᱟᱨ ᱱᱚᱝᱠᱟ ᱞᱮᱴᱚ ᱠᱟᱛᱮᱜ ᱯᱮ ᱡᱚᱢ ᱵᱟᱲᱟ ᱟᱠᱟᱫ ᱠᱚᱣᱟ?
ᱵᱟᱞᱮ ᱡᱚᱢ ᱵᱟᱲᱟ ᱠᱟᱫ ᱠᱚᱣᱟ ᱟᱞᱮ ᱫᱚ ᱾
ᱞᱮᱴᱚ ᱠᱟᱛᱮᱫ ᱯᱮ ᱡᱚᱢ ᱞᱮᱜᱟᱣ ᱠᱚᱣᱟ ᱱᱚᱝᱠᱟ ᱦᱚᱞᱚᱝ ᱥᱟᱶ ᱞᱮᱴᱚ ᱠᱟᱛᱮᱫ ᱧᱮᱞᱟᱢ ᱦᱟᱜ ᱟᱹᱰᱤ ᱪᱮᱦᱨᱟ ᱵᱩᱡᱟᱷᱟᱜ ᱨᱤ ᱱᱟᱯᱟᱭ ᱾
ᱦᱚᱞᱚᱝ ᱥᱟᱛᱮᱜ?
ᱦᱮᱸ ᱦᱮᱸ
ᱵᱟᱞᱮ ᱡᱚᱢ ᱵᱟᱲᱟ ᱠᱟᱜᱼᱠᱟᱣᱟ ᱾ ᱧᱮᱞ ᱟᱞᱮ ᱡᱚᱢ ᱠᱟᱛᱮᱜ
ᱦᱳᱭ ᱟᱫᱚ ᱾ ᱜᱚᱢᱠᱮ ᱯᱩᱴᱠᱟᱹ ᱟᱨᱠᱤ ᱫᱚᱢᱮ ᱟᱞᱮ ᱥᱮᱫ ᱫᱚ ᱦᱟᱸᱜ ᱵᱤᱨ ᱢᱮᱱᱟᱜ ᱟᱠᱟᱫᱟ ᱥᱩᱨ ᱨᱮ ᱟᱫᱚ ᱵᱤᱨ ᱨᱮ ᱫᱚᱢᱮ ᱯᱩᱴᱠᱟᱹ ᱩᱫ ᱠᱚ ᱚᱢᱚᱱᱚᱜ ᱠᱟᱱ ᱜᱮᱭᱟ ᱾ ᱟᱯᱮᱥᱮᱫ ᱵᱤᱨ ᱠᱚ ᱢᱮᱱᱟᱜ ᱟ ᱯᱩᱴᱠᱟᱹ ᱩᱫ ᱫᱚ ᱠᱚ ᱚᱢᱚᱱᱚᱜ ᱠᱟᱱ ᱜᱮᱭᱟ?
ᱵᱟᱝ ᱜᱚᱢᱠᱮ ᱟᱞᱮ ᱥᱮᱫ ᱢᱟ ᱵᱤᱨ ᱵᱟᱹᱱᱩᱜᱼᱟ ᱾ ᱟᱞᱮᱢᱟ ᱵᱤᱞᱟᱹᱛ ᱫᱤᱥᱚᱢ ᱦᱚᱲ ᱠᱟᱱᱟᱞᱮ ᱾
ᱟᱪᱪᱷᱟ ᱟᱪᱪᱷᱟ ᱾ ᱛᱟᱦᱚᱞᱮ ᱩᱫ ᱠᱚᱫᱚ ᱯᱮ ᱡᱚᱢᱮᱫ ᱵᱟᱲᱟᱭᱮᱫ ᱠᱟᱱ ᱜᱮᱭᱟ ᱥᱮ ᱵᱟᱝ ᱫᱚ ᱛᱟᱦᱚᱞᱮ?
ᱦᱮᱸ ᱜᱚᱝᱠᱮ ᱚᱫ ᱠᱚᱫᱚᱞᱮ ᱡᱚᱢ ᱵᱟᱲᱟᱭ ᱜᱮᱭᱟ ᱾
ᱱᱤᱛᱚᱜ ᱚᱠᱛᱚ ᱨᱮᱫᱚ ᱯᱩᱴᱠᱟᱹ ᱠᱟᱛᱮ ᱡᱟᱹᱥᱛᱤ ᱚᱢᱚᱱᱚᱜᱼᱟ ᱪᱮᱫ ᱩᱫ ᱠᱚ ᱯᱮ ᱡᱚᱢᱮᱫ ᱠᱟᱱ ᱛᱟᱦᱚᱞᱮ?
ᱳᱫ ᱞᱟᱴᱟ ᱠᱚᱨᱮ ᱦᱩᱭᱩᱜ ᱜᱮᱭᱟ ᱡᱚᱢ ᱳᱫ ᱾ ᱚᱱᱟ ᱛᱟᱯᱚᱨᱮ ᱵᱩᱥᱩᱵ ᱳᱫ
ᱟᱭ ᱟᱭᱢᱟ ᱨᱚᱠᱚᱢ ᱳᱫ ᱛᱟᱦᱮᱱᱟ ᱵᱩᱞᱩᱝ ᱳᱫ, ᱵᱟᱹᱞᱤ ᱳᱫ
ᱟᱪᱪᱷᱟ ᱢᱟᱞᱮ ᱯᱩᱴᱠᱟᱹ ᱳᱫ ᱵᱟᱹᱱᱩᱜ ᱨᱮᱦᱚᱸ ᱮᱴᱟᱜ ᱳᱫ ᱠᱚᱫᱚ ᱚᱢᱚᱱᱚᱜ ᱠᱟᱱᱟ ᱱᱚᱣᱟ ᱠᱚᱯᱮ ᱡᱚᱢ ᱵᱟᱲᱟᱭᱮᱫ ᱠᱟᱱᱟ ᱾
ᱦᱮᱸ
ᱳᱫ ᱫᱚ ᱢᱟᱱᱮ ᱪᱮᱫ ᱠᱟ ᱵᱷᱟᱵ ᱛᱮᱯᱮ ᱡᱚᱢ ᱜᱮᱭᱟ ᱵᱷᱟᱹᱡᱤ ᱠᱟᱛᱮᱜ ᱟᱞᱮ ᱢᱟ ᱥᱳᱲᱮ ᱠᱟᱛᱮᱜ ᱫᱚᱢᱮ ᱞᱮ ᱡᱚᱢ ᱜᱮᱭᱟ, ᱥᱚᱲᱮ ᱠᱟᱛᱮᱜ ᱟᱹᱰᱤ ᱢᱚᱡᱽ ᱾
ᱦᱮᱸ ᱜᱚᱝᱠᱮ ᱮᱢᱱᱤ ᱞᱟᱫ ᱠᱟᱛᱮᱫ ᱦᱚᱞᱮ ᱡᱚᱢ ᱜᱮᱭᱟ ᱟᱨ ᱤᱱᱟᱹ ᱩᱛᱩ ᱥᱟᱛᱮ ᱩᱛᱩ ᱠᱟᱛᱮᱜ ᱦᱚᱸ ᱟᱨ ᱥᱚᱲᱮ ᱠᱟᱛᱮᱜ ᱦᱚᱸ ᱡᱚᱢ ᱵᱟᱲᱟ ᱦᱩᱭ ᱟᱠᱟᱱᱟ ᱾ ᱡᱷᱚᱛᱚ ᱨᱚᱠᱚᱢ ᱛᱮᱜᱮ ᱾
ᱚ ᱟᱪᱪᱷᱟ ᱾ ᱟᱞᱮ ᱦᱚᱸ ᱳᱫ ᱢᱟ ᱥᱟᱨᱟ ᱵᱚᱪᱷᱚᱨ ᱵᱟᱝ ᱧᱟᱢᱚᱜ ᱜᱮᱭᱟ ᱟᱨᱠᱤ ᱥᱤᱡᱤᱱ ᱨᱮ ᱢᱤᱫ ᱫᱷᱟᱣ ᱜᱮ ᱾
ᱦᱮᱸ ᱜᱚᱝᱠᱮ
ᱟᱞᱮ ᱦᱚᱸ ᱚᱱᱟ ᱠᱷᱟᱛᱤᱨ ᱜᱮ ᱟᱨᱠᱤ ᱵᱷᱟᱹᱡᱤ ᱠᱟᱛᱮᱫ, ᱥᱳᱚᱲᱮ ᱠᱟᱛᱮᱫ ᱱᱚᱝᱠᱟᱚᱠᱚᱢ ᱡᱚᱛᱚ ᱨᱚᱠᱚᱢᱠᱟ ᱛᱮ ᱜᱮᱮᱞᱮ ᱡᱚᱢ ᱢᱮᱭᱟ ᱟᱨ ᱫᱤᱭᱟᱹᱯᱚᱨ ᱵᱤᱨ ᱢᱟ ᱜᱚᱢᱠᱮ ᱞᱟᱹᱭ ᱠᱮᱫ ᱵᱟᱹᱱᱩᱜ-ᱟ ᱵᱩᱨᱩ ᱠᱚ ᱵᱟᱹᱱᱩᱜ ᱜᱮ ᱟᱯᱮ ᱥᱮᱫ
ᱟᱞᱮ ᱟᱞᱮᱥᱮᱫ ᱵᱩᱨᱩ ᱠᱚᱦᱚᱸ ᱵᱟᱹᱱᱩᱜᱼᱟ ᱜᱚᱝᱠᱮ
ᱚᱱᱟ ᱵᱤᱨ ᱦᱚᱸ ᱵᱟᱹᱱᱩᱜ-ᱟ ᱵᱩᱨᱩ ᱦᱚ ᱵᱟᱹᱱᱩᱜ-ᱟ ᱾
ᱵᱟᱝ ᱜᱚᱝᱠᱮ
ᱟᱞᱮ ᱥᱮᱫ ᱫᱚ ᱱᱚᱝᱠᱟᱱᱟᱜ ᱚᱲᱟᱜ ᱠᱩᱰᱟᱹᱢ ᱠᱷᱚᱡ ᱜᱮ ᱵᱤᱨ ᱛᱟᱞᱮ
ᱜᱚᱢᱠᱮ ᱛᱟᱦᱚᱞᱮ ᱟᱯᱮ ᱚᱱᱛᱮ
ᱦᱮᱸ ᱜᱚᱝᱠᱮ ᱞᱟᱹᱭ ᱵᱤᱱ
ᱟᱯᱚᱨ ᱚᱱᱛᱮ ᱫᱷᱤᱨᱤ ᱠᱚ ᱥᱮᱬᱟ ᱥᱮᱬᱟ ᱠᱷᱮᱛ ᱠᱚᱨᱮ ᱧᱟᱢᱚᱜ ᱜᱮᱭᱟ ᱥᱮ ᱵᱟᱝ
ᱫᱷᱤᱨᱤ ᱠᱚᱫᱚ ᱦᱟᱸᱜ ᱜᱚᱝᱠᱮ ᱟᱞᱮᱥᱮᱫ ᱫᱚ ᱱᱚᱣᱟ ᱫᱷᱤᱨᱤ ᱠᱷᱟᱫᱟᱱ ᱠᱚ ᱫᱚᱢᱮ ᱢᱮᱱᱟᱜ ᱜᱮᱭᱟ ᱾
ᱚ ᱠᱟᱞᱮ ᱦᱚᱸᱱᱚᱛᱮ ᱢᱟ ᱫᱷᱤᱨᱤ ᱠᱷᱟᱫᱟᱱ ᱦᱚᱸ ᱵᱟᱹᱱᱩᱜ ᱛᱟᱞᱮᱭᱟ
ᱦᱚᱭ ᱜᱚᱝᱠᱮ ᱟᱞᱮ ᱥᱚᱫ ᱫᱚ ᱱᱚᱣᱟ ᱫᱷᱤᱨᱤ ᱠᱷᱟᱛᱟᱱ ᱠᱚᱫᱚᱚᱵᱮ ᱢᱮᱱᱟᱜ ᱜᱮᱭᱟ ᱾ ᱵᱟᱠᱷᱟᱟᱱ ᱠᱷᱮᱛ ᱠᱚᱨᱮ ᱫᱷᱤᱨᱤ ᱵᱤᱱ ᱞᱟᱹᱭᱮᱫ ᱠᱟᱱᱟᱤ ᱠᱷᱮᱛ ᱠᱚᱨᱮ ᱫᱚ ᱚᱱᱠᱟ ᱫᱷᱤᱨᱤ ᱠᱷᱮᱫ ᱠᱚᱫᱚ ᱵᱟᱹᱱᱩᱜ ᱟᱠᱟᱫᱟ ᱢᱮᱱᱠᱷᱟ ᱫᱚ ᱝᱠᱟ ᱫᱷᱤᱨᱤ ᱠᱚᱛᱚ ᱵᱟᱝ ᱧᱟᱢᱚᱜ ᱜᱮᱭᱟ ᱾
ᱦᱳᱭ
ᱛᱟᱦᱚᱞᱮ ᱜᱚᱝᱠᱮ ᱱᱚᱣᱟ ᱜᱟᱰᱟ ᱠᱚ ᱢᱮᱱᱟᱜ ᱜᱮᱭᱟ ᱟᱯᱮᱥᱮᱫ
ᱦᱮᱸ ᱚᱱᱠᱟ ᱜᱟᱰᱟ ᱠᱚ ᱢᱮᱱᱟᱜ ᱠᱚᱣᱟ ᱜᱚᱢᱠᱮ ᱟᱯᱮ ᱥᱮᱫ ᱫᱚ
ᱟᱞᱮ ᱥᱮᱫ ᱦᱚᱸ ᱢᱮᱱᱟᱜ ᱜᱮᱭᱟ ᱜᱚᱢᱠᱮ ᱜᱟᱰᱟ ᱢᱟ ᱜᱟᱰᱟ ᱫᱤᱥᱚᱢ ᱠᱟᱱ ᱛᱟᱞᱮ ᱟᱨᱠᱤ ᱦᱟᱠᱩ ᱠᱚ ᱢᱚᱴᱟ ᱢᱩᱩᱴᱤ ᱥᱟᱵ ᱵᱟᱲᱟ ᱦᱩᱭᱩᱜ ᱜᱮᱭᱟ ᱛ ᱫᱚ ᱦᱟᱹᱠᱩ ᱠᱚ ᱢᱮᱱᱟᱜ ᱠᱚᱜᱭᱟ ᱥᱮ ᱵᱟᱝᱸᱰᱮᱨᱛᱟᱱ
ᱦᱮᱸ ᱜᱚᱝᱠᱮ ᱜᱟᱰᱟ ᱨᱮ ᱦᱟᱹᱠᱩ ᱠᱚᱦᱚᱸ ᱧᱟᱢᱚᱜ ᱜᱮᱭᱟ ᱥᱟᱵ ᱵᱟᱲᱟ ᱦᱩᱭᱩᱜ ᱜᱮᱭᱟ ᱾
ᱟᱪᱪᱷᱟ ᱪᱤᱞᱤ ᱦᱟᱹᱠᱩ ᱠᱚ ᱟᱨᱠᱤ ᱵᱟᱹᱲᱛᱤ ᱠᱚ ᱧᱟᱢᱚᱜ ᱜᱮᱭᱟ ᱟᱯᱮ ᱥᱮᱫᱚ ᱚᱱᱠ ᱛᱟᱦᱮᱱᱟ
ᱟᱨ ᱱᱚᱛᱮ ᱫᱚ ᱞᱮᱸᱡᱽᱨᱟ ᱦᱟᱹᱠᱩ ᱤᱪᱟᱹᱜ ᱦᱟᱹᱠᱩ
ᱞᱮᱸᱡᱽᱨᱟ ᱦᱟᱹᱠᱩ ᱫᱚ ᱜᱚᱝᱠᱮ ᱚᱠᱟᱞᱮᱠᱟᱱ ᱠᱩᱫ ᱠᱚ ᱢᱮᱛᱟ ᱠᱚ ᱠᱟᱱᱟ ᱦᱟᱜ
ᱜᱚᱝᱠᱮ ᱜᱟᱹᱲᱟᱹᱭ ᱦᱟᱹᱠᱩ ᱵᱤᱱ ᱴᱷᱤᱠ ᱟᱠᱠᱚᱜᱭᱟ
ᱴᱷᱤᱠ ᱴᱷᱤᱠ ᱴᱷᱤᱠ ᱴᱷᱤᱠ ᱜᱟ. ᱲᱟᱹᱭ ᱦᱮᱸ
ᱦᱮᱭ ᱦᱮᱭ
ᱢᱟᱱᱮ ᱩᱱᱠᱩ ᱞᱮᱠᱟᱟᱜ ᱜᱮ
ᱦᱳᱭ ᱩᱱᱠᱩᱠᱟᱜᱮ
ᱚ ᱟᱞᱮ ᱫᱚ ᱦᱜ ᱱᱩᱠᱩ ᱫᱚ ᱪᱚᱲᱚ ᱜᱚᱡ ᱞᱮ ᱢᱮᱛᱟ ᱠᱚ ᱠᱟᱱᱟ ᱜᱚᱝᱠᱮ ᱾
ᱦᱳᱭ ᱪᱚᱲ ᱚᱜᱚᱡ ᱫᱚᱢᱮ ᱠᱚ ᱞᱮᱸᱡᱮᱨ ᱜᱮᱭᱟ ᱛᱚ ᱟᱫᱚ ᱚᱱᱟᱛᱮ ᱞᱮᱸᱡᱮᱨᱞᱮ ᱢᱮᱛᱟ ᱠᱚᱣᱟ ᱾
ᱟᱪᱪᱷᱟ ᱟᱪᱪᱷᱟ ᱟᱫᱚ ᱟᱞᱟᱜ ᱟᱞᱟᱜ ᱫᱤᱥᱚᱢ ᱫᱚᱵ ᱱᱚᱝᱠᱟ ᱵᱚᱱ ᱢᱮᱛᱟ ᱠᱚ ᱴᱷᱤᱠ ᱜᱮᱮᱭᱟ ᱟᱞᱮᱥ ᱛᱮ ᱢᱟ ᱜᱚᱝᱠᱮ ᱱᱩᱠᱩ ᱢᱟ ᱟᱨᱠᱤ ᱛᱚᱠᱷᱚᱱ ᱦᱩᱲᱩ ᱠᱚ ᱟᱨᱠᱤ ᱪᱟᱥ ᱦᱩᱭ ᱜᱚᱫᱚᱜ ᱢᱟᱱᱮ ᱦᱟᱹᱨᱭᱟᱹᱲ ᱠᱚᱜᱼᱟ ᱛᱚᱠᱷᱚᱱ ᱟᱞᱮ ᱥᱮ ᱫᱚᱢᱮ ᱠᱚ ᱴᱚᱵᱚᱜ ᱠᱚ ᱜᱮᱭᱟ ᱛᱚ ᱱᱚᱠᱩ ᱴᱚᱵᱚᱜ ᱵᱟᱲᱟ ᱠᱚᱠᱩ ᱠᱚ
ᱵᱟᱝ ᱜᱚᱝᱠᱮ
ᱟᱞᱮ ᱥᱮᱛᱟᱜ ᱜᱚᱢᱠᱮ ᱱᱩᱠᱩ ᱴᱚᱵᱚᱜ ᱫᱚ ᱫᱚᱢᱮ ᱰᱚᱵᱚᱜ ᱵᱟᱲᱟ ᱠᱚᱣᱟ
ᱵᱟᱝᱠᱷᱟᱱ ᱱᱤᱛᱚᱜ ᱵᱟᱸᱴᱚᱚᱜᱼᱟ ᱱᱤᱛᱚᱜ ᱠᱷᱮᱛ ᱵᱟᱹᱛ ᱠᱚᱨᱮ ᱠᱚ ᱧᱟᱢᱚᱜ ᱜᱮᱭᱟ ᱥᱤ ᱥᱤ ᱛᱮ
ᱤᱥ ᱥᱤ ᱛᱮᱤᱮ ᱟᱢ ᱠᱚ ᱥᱟᱛ ᱴᱠᱟ ᱴᱴ ᱴᱟᱟᱝ ᱠᱚ ᱯᱚᱲᱟ ᱟᱜᱭᱟ
ᱦᱮᱸ ᱜᱚᱢᱠᱮ
ᱟᱪᱪᱷᱟ ᱴᱷᱤᱠ ᱱᱚᱝᱠᱟ ᱥᱤ ᱥᱤ ᱛ ᱩᱱᱠᱩ ᱪᱚᱲᱜᱚᱚᱡ ᱯᱩᱴᱷᱤ ᱰᱟᱹᱲᱠᱤ ᱠᱚ ᱧᱟᱢᱚᱜ ᱜᱮᱭᱟ ᱛᱟᱦᱚᱞᱮ
ᱦᱮᱸ ᱜᱚᱝᱠᱮ ᱧᱟᱢᱚᱜ ᱜᱮᱭᱟ ᱠᱚ
ᱟᱪᱪᱷᱟ ᱟᱹᱰᱤ ᱱᱟᱯᱟᱭ ᱛᱟᱦᱞᱮ ᱟᱨ ᱜᱚᱢᱠᱮ ᱱᱩᱠᱩ ᱵᱟᱹᱨᱩᱰᱟᱝ ᱩᱱᱠᱩ ᱩᱰᱩᱠ ᱵᱟᱲᱟᱟᱭ ᱞᱮᱱᱟ ᱫᱟᱜ ᱨᱮ ᱟᱞᱮ ᱥᱮᱫ ᱢᱟ ᱦᱜ ᱚᱱᱠᱟ ᱵᱚᱲᱚ ᱦᱚᱸ ᱵᱟᱭ ᱫᱟᱜᱛᱮ ᱵᱟᱝᱠᱚ ᱩᱰᱩᱠ ᱟᱠᱟᱱᱟ ᱥᱮ ᱠᱚᱨᱮ ᱵᱟᱲᱟᱭᱱᱟ
ᱟᱞᱮ ᱱᱚᱣᱟ ᱠᱚᱨᱮ ᱫᱚ ᱜᱚᱝᱠᱮ ᱫᱚᱢᱮ ᱠᱚ ᱩᱰᱩᱠ ᱵᱟᱲᱟᱭᱮᱱᱟ ᱵᱟᱨ ᱩᱰᱟᱝ ᱥᱟᱵ ᱵᱟᱲᱟ ᱦᱩᱭᱱᱟ ᱡᱚᱢ ᱵᱟᱲᱟ ᱦᱩᱭᱱᱟ ᱾
ᱜᱚᱝᱠᱮ ᱟᱯᱮ ᱯᱮ ᱡᱚᱢ ᱵᱟᱲᱟ ᱠᱚᱜᱮᱭᱟ ᱪᱚ ᱵᱟᱝ
ᱦᱮᱸ ᱜᱚᱝᱠᱮ ᱡᱚᱢ ᱵᱟᱲᱟ ᱫᱚᱞᱮ ᱡᱚᱢ ᱵᱟᱲᱟ ᱠᱚᱜᱮᱭᱟ ᱢᱮᱱᱠᱷᱟᱱ ᱚᱱᱠᱟ ᱞᱴᱩᱠᱤ ᱢᱟᱦᱟ ᱵᱟᱭ ᱫᱟᱠᱟ ᱛᱟᱦᱮ ᱟᱨᱲ ᱠᱚ ᱚᱲ ᱠᱚ ᱵᱟᱨᱢᱟᱟ
ᱜᱚᱝᱠᱮ ᱱᱚᱣᱟ ᱠᱟᱛᱷᱟ ᱵᱮᱮᱱ ᱞᱟᱹᱭ ᱫᱟᱲᱮᱭᱟᱜ ᱜᱮᱭᱟ ᱛᱟᱦᱚᱞᱮ ᱩᱱᱟᱹᱜ ᱫᱤᱱ ᱫᱚ ᱩᱱᱠᱩ ᱫᱚ ᱚᱠᱟᱨᱮᱠᱚ ᱛᱟᱦᱮᱱᱟ ᱱᱚᱣᱟ ᱛᱟᱨᱠᱷᱚᱱ ᱞᱟᱹᱴᱩᱭ ᱫᱟᱜ ᱠᱟᱱᱟ ᱱᱚᱣᱟ ᱟᱥᱟᱲ ᱵᱚᱸᱜᱟ ᱛᱠᱷᱚᱱ ᱜᱮᱠᱚ ᱚᱰ ᱠᱚ ᱜᱮᱭᱟ ᱱᱚᱠᱟᱨ ᱠᱚᱠᱚ ᱛᱟᱦᱮᱦᱱᱟ ᱢᱮᱱᱛᱮ
ᱵᱟᱝᱞᱤ ᱞᱟᱹᱭ ᱫᱟᱲᱮᱭᱟᱜ ᱠᱟᱱᱟ ᱟᱹᱞᱤᱧ ᱚᱱᱠᱟ ᱥᱟᱨᱟᱜ ᱵᱚᱸᱜᱟ ᱞᱤᱧ ᱧᱟᱢ ᱠᱚᱜᱮᱭᱟ ᱵᱟᱠᱷᱟᱱ ᱮᱴᱟᱜ ᱫᱤᱱ ᱠᱚᱨᱮ ᱫᱚ ᱵᱟᱠᱚ ᱧᱮᱞ ᱵᱟᱲᱟᱜ ᱜᱮᱭᱟ
ᱟᱹᱞᱤᱧᱟᱜ ᱪᱤᱱᱛᱟᱹ ᱵᱷᱟᱵᱽᱱᱟ ᱞᱮᱠᱟᱛᱮᱫᱚ ᱦᱳᱭ ᱛᱟ ᱯᱟᱞᱮ ᱱᱩᱠᱩ ᱫᱚ ᱦᱟᱥᱟ ᱞᱟᱛᱟᱨ ᱨᱮ ᱥᱮ ᱥᱟᱠᱟᱢ ᱞᱟᱛᱟᱨ ᱠᱚᱨᱮ ᱦᱳᱭ ᱛᱚᱠᱚ ᱛᱚᱯᱟ ᱠᱚᱜᱼᱟ ᱱᱚᱣᱟ ᱫᱟᱜ ᱡᱟᱹᱲᱤ ᱥᱟᱶ ᱥᱟᱶ ᱛᱮᱜᱮ ᱠᱟ ᱩᱰᱩᱜᱚᱜᱼᱟ ᱱᱩᱠᱩ ᱫᱚ ᱟᱸᱡᱚᱢ ᱵᱟᱲᱟ ᱦᱩᱭ ᱟᱠᱟᱱᱟ ᱜᱚᱝᱠᱮ ᱵᱟᱝᱢᱟ ᱱᱩᱠᱩ ᱵᱟᱹᱲᱩ ᱴᱟᱝ ᱫᱚ ᱢᱟᱱᱮ ᱟᱹᱰᱤ ᱠᱚ ᱡᱤᱞ ᱜᱮᱭᱟ ᱢᱮᱱᱛᱮ
ᱦᱮᱸ ᱜᱚᱝᱠᱮ
ᱱᱚᱝᱠᱟ ᱵᱤᱱ ᱧᱮᱞ ᱵᱟᱲᱟ ᱟᱠᱟᱫᱟ ᱥᱟᱵ ᱠᱟᱜ ᱢᱮ ᱵᱟᱨᱭᱟ ᱜᱟᱱ ᱯᱮ ᱜᱚᱡ ᱠᱮᱜ ᱠᱤᱱᱟᱹ ᱦᱚᱲ ᱥᱟᱵ ᱠᱟᱜ ᱡᱟᱹᱥᱛᱤ ᱧᱚᱜ ᱜᱮᱭᱟ ᱟᱨᱠᱤ ᱠᱩᱞᱟᱹ ᱦᱚᱸᱯᱮ ᱠᱩᱞᱟᱹᱜᱣ ᱜᱮᱭᱟ ᱡᱤᱭᱵ ᱠᱚ ᱵᱟᱹᱲᱛᱤᱜ ᱛᱟᱠᱚᱣᱟ
ᱵᱟᱝ ᱟᱱᱠᱚ ᱚᱱᱠᱚ ᱵᱚᱞᱤᱧ
ᱚ ᱜᱚᱝᱠᱮ ᱟᱞᱮ ᱥᱮ ᱢᱟ ᱟᱸᱡᱚᱢ